ᱦᱮᱞᱳ᱾
ᱦᱮᱞᱳ᱾
ᱦᱮᱸ ᱡᱚᱦᱟᱨ ᱜᱮ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ?
ᱦᱳᱭ ᱡᱚᱦᱟᱨ ᱜᱮ ᱦᱮᱸ ᱟᱹᱰᱤ ᱱᱟᱯᱟᱭ ᱜᱮᱞᱤᱧ ᱟᱸᱡᱚᱢᱮᱫ ᱛᱟᱹᱵᱤᱱᱟ᱾
ᱦᱳᱭ ᱛᱟᱦᱚᱞᱮ ᱱᱤᱛᱚᱜ ᱫᱚ ᱪᱮᱫ ᱞᱮᱠᱟ ᱢᱮᱱᱟᱜ ᱵᱤᱱᱟ ᱱᱟᱯᱟᱭ ᱵᱟᱲᱟ ᱜᱮᱭᱟᱵᱤᱱ?
ᱦᱳᱭ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱦᱮᱸ ᱟᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮᱭᱟᱞᱤᱧ ᱦᱟᱸᱜ ᱠᱷᱟᱱ ᱪᱟᱸᱫᱳ ᱵᱚᱸᱜᱟ ᱟᱥᱤᱨᱵᱟᱫᱽ ᱛᱮ ᱟᱨ ᱟᱞᱤᱧ ᱨᱮᱱ ᱚᱲᱟᱜ ᱦᱚᱲ ᱠᱚᱦᱚᱸ ᱱᱤᱛᱳᱜ ᱫᱚ ᱱᱟᱯᱟᱭ ᱜᱮ ᱢᱮᱱᱟᱜ ᱠᱚᱣᱟ᱾
ᱦᱳᱭ ᱦᱳᱭ ᱱᱟᱯᱟᱭ ᱛᱟᱦᱚᱞᱮ ᱠᱷᱟᱱ ᱜᱮ ᱱᱟᱯᱟᱭ᱾
ᱦᱳᱭ ᱟᱵᱚ ᱢᱟ ᱱᱟᱯᱟᱭ ᱵᱚᱱ ᱛᱟᱦᱮᱸ ᱞᱮᱱᱠᱷᱟᱱ ᱜᱮ ᱱᱟᱯᱟᱭ᱾
ᱦᱳᱭ ᱦᱳᱭ ᱦᱳᱭ ᱦᱳᱭ᱾
ᱦᱳᱭ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱜᱟᱱ ᱯᱮ ᱞᱟᱦᱟ ᱠᱮᱫᱼᱟ?
ᱟᱞᱮ ᱫᱚᱞᱮ ᱢᱩᱪᱟᱹᱫ ᱟᱠᱟᱫᱟ ᱪᱟᱥ ᱠᱟᱹᱢᱤ ᱫᱚ᱾
ᱟᱪᱪᱷᱟ ᱡᱷᱚᱛᱚ ᱜᱮᱯᱮ ᱢᱩᱪᱟᱹᱫ ᱟᱠᱟᱜᱼᱟ ᱡᱟᱦᱟᱸ ᱚᱱᱟ ᱜᱷᱩᱴᱩ ᱨᱮᱱᱟᱜ ᱛᱟᱯᱚᱨᱮ ᱵᱟᱹᱭᱦᱟᱹᱲ ᱠᱚ
ᱦᱳᱭ ᱜᱷᱩᱴᱩ ᱞᱚᱥᱚᱫ ᱡᱷᱚᱛᱚ ᱞᱮ ᱢᱩᱪᱟᱹᱫ ᱟᱠᱟᱫᱟ᱾
ᱚ ᱛᱟᱦᱚᱞᱮ ᱟᱯᱮ ᱥᱮᱫ ᱫᱚ ᱚᱱᱠᱟ ᱫᱟᱜ ᱡᱟᱹᱲᱤ ᱵᱷᱟᱜᱤ ᱜᱮ ᱦᱩᱭ ᱠᱟᱱᱟ ᱡᱟᱹᱱᱤᱡ ᱚᱱᱟ ᱛᱮᱜᱮ ᱞᱚᱜᱚᱱ ᱛᱮᱯᱮ ᱢᱩᱪᱟᱹᱫ ᱠᱮᱜᱼᱟ᱾
ᱦᱳᱭ ᱦᱳᱭ ᱵᱟᱹᱫᱽ ᱵᱟᱹᱭᱦᱟᱹᱲ ᱠᱚ ᱡᱚᱛᱚ ᱯᱮᱨᱮᱡ ᱪᱟᱵᱟ ᱟᱠᱟᱱᱟ ᱫᱟᱜ ᱡᱟᱹᱲᱤ ᱠᱚᱛᱮ᱾
ᱟᱪᱪᱷᱟ ᱟᱪᱪᱷᱟ᱾
ᱛᱟᱦᱞᱮ ᱟᱹᱵᱤᱱ ᱥᱮᱫ ᱫᱚ ᱚᱠᱟᱞᱮᱠᱟ ᱪᱟᱥᱵᱟᱥ ᱠᱚ ᱞᱟᱦᱟᱭᱱᱟ?
ᱦᱮᱸ ᱟᱞᱤᱧᱟᱜ ᱱᱚᱛᱮ ᱫᱚ ᱦᱩᱭᱩᱜ ᱠᱟᱱᱟ ᱡᱟᱦᱟᱸ ᱞᱮᱠᱟ ᱫᱚ ᱫᱟᱜ ᱡᱟᱹᱲᱤ ᱫᱚᱢᱮ ᱵᱷᱟᱜᱤ ᱵᱟᱝ ᱦᱩᱭ ᱠᱟᱱᱟ᱾ ᱟᱫᱚ ᱚᱱᱟ ᱠᱷᱟᱹᱛᱤᱨ ᱛᱮ ᱱᱟᱜ ᱠᱷᱟᱱ ᱵᱟᱹᱭᱦᱟᱹᱲ ᱠᱚᱫᱚᱞᱮ ᱨᱚᱦᱚᱭ ᱟᱠᱟᱜᱼᱟ ᱚᱱᱟ ᱠᱚᱫᱚ ᱥᱟᱹᱛ ᱦᱮᱡ ᱟᱠᱟᱱᱟ᱾ ᱟᱨ ᱡᱟᱦᱟᱸ ᱜᱷᱩᱴᱩ ᱚᱱᱟ ᱠᱚᱫᱚ ᱮᱠᱷᱚᱱᱳ ᱟᱣᱲ ᱞᱮ ᱨᱚᱦᱚᱭᱟ ᱱᱟᱜ ᱠᱷᱟᱱ ᱚᱱᱠᱟ ᱫᱟᱜ ᱡᱟᱹᱲᱤ ᱠᱚ ᱦᱩᱭ ᱟᱠᱟᱱᱟ ᱛᱚ ᱟᱫᱚ ᱚᱱᱟ ᱦᱚᱛᱮᱡ ᱛᱮ ᱚᱱᱟ ᱠᱚᱫᱚ ᱨᱚᱦᱚᱭ ᱛᱟᱭᱚᱢ ᱧᱚᱜ ᱟᱠᱟᱱᱟ ᱱᱟᱥᱮᱱᱟᱜ᱾
ᱦᱳᱭ ᱦᱳᱭ ᱢᱤᱱᱤ ᱠᱚᱫᱚ ᱵᱟᱹᱱᱩᱜ ᱟᱠᱟᱟᱜᱼᱟ ᱥᱮᱞᱚ ᱠᱚᱫᱚ᱾
ᱵᱟᱝᱟ ᱟᱞᱮ ᱥᱮᱫ ᱫᱚ ᱚᱱᱠᱟ ᱢᱤᱱᱤ ᱠᱚᱫᱚ ᱵᱟᱹᱱᱩᱜ ᱟᱠᱟᱜᱼᱟ ᱢᱤᱱᱤ ᱦᱚᱸ ᱵᱟᱹᱱᱩᱜ ᱟᱠᱟᱜ -ᱟ ᱾ ᱥᱮᱞᱩ ᱦᱚᱸ ᱵᱟᱹᱱᱩᱜ ᱟᱠᱟᱜ-ᱟ ᱟᱨ ᱱᱚᱝᱠᱟ ᱡᱟᱦᱟᱸ ᱱᱟᱹᱭ ᱠᱚᱦᱚᱸ ᱵᱟᱝ ᱧᱟᱯᱟᱢᱟ ᱟᱞᱮ ᱥᱮᱫ ᱫᱚ ᱟᱨ ᱡᱟᱦᱟᱸ ᱚᱱᱮ ᱠᱮᱱᱮᱞ ᱠᱚ ᱚᱱᱟ ᱦᱚᱸ ᱵᱟ ᱵᱟᱹᱱᱩᱜ ᱠᱟᱜᱼᱟ ᱡᱟᱦᱟᱸ ᱫᱚ ᱥᱮᱨᱢᱟ ᱡᱟᱹᱲᱤ ᱵᱷᱚᱨᱥᱟ ᱜᱮᱞᱮ ᱪᱟ
ᱦᱳᱭ ᱛᱟᱦᱞᱮ ᱥᱮᱨᱢᱟ ᱨᱮᱫᱚ ᱛᱤᱱ ᱫᱷᱟᱣ ᱯᱮ ᱪᱟᱥ ᱜᱮᱭᱟ?
ᱚᱱᱟᱠᱟ ᱫᱚ ᱵᱚᱪᱷᱚᱨ ᱨᱮᱫᱚ ᱢᱤᱫ ᱫᱷᱟᱣ ᱜᱮᱞᱮ ᱪᱟᱥᱟ ᱟᱥᱟᱲ ᱵᱚᱸᱜᱟ ᱜᱮ ᱟᱫᱚ ᱛᱚ ᱚᱱᱠᱟ ᱫᱷᱚᱨᱚᱱ ᱦᱩᱲᱩ ᱠᱚᱫᱚ ᱵᱟᱞᱮ ᱪᱟᱥ ᱜᱮᱭᱟ ᱡᱮᱦᱮᱛᱩ ᱛᱩ ᱟᱞᱮ ᱥᱮᱫ ᱠᱟᱹᱴᱤᱡ ᱫᱟᱜ ᱨᱮᱱᱟᱜ ᱫᱚᱢᱮᱜ ᱜᱮ ᱮᱴᱠᱮ-ᱴᱚᱬᱮ ᱢᱮᱱᱟᱜ ᱟ ᱥᱮ ᱟᱫᱚ ᱚᱱᱟ ᱞᱮᱠᱟᱛᱮ ᱚᱱᱠᱟ ᱪᱟᱥ ᱵᱟᱝ ᱦᱩᱭᱩᱜᱼᱟ᱾
ᱦᱳᱭ ᱟᱭᱢᱟ ᱫᱤᱥᱚᱢ ᱟᱭᱢᱟ ᱮᱴᱠᱮᱴᱚᱬᱮ ᱛᱟᱦᱮᱱ ᱜᱮᱭᱟ ᱛᱚ᱾
ᱦᱳᱭ ᱛᱟᱦᱚᱞᱮ ᱟᱯᱮ ᱥᱮᱫ ᱜᱮ ᱪᱮᱫ ᱠᱟ ᱪᱟᱥ ᱵᱟᱥ ᱠᱚ ᱛᱤᱱ ᱫᱷᱟᱣ ᱯᱮ ᱠᱚᱨᱟᱣ ᱜᱮᱭᱟ?
ᱦᱳᱭ ᱥᱮᱟᱨᱢᱟ ᱨᱮ ᱟᱞᱮ ᱫᱚ ᱵᱟᱨᱫᱷᱟᱣ ᱜᱮ᱾ ᱥᱮᱞᱚ ᱢᱤᱱᱤ ᱠᱚ ᱢᱮᱱᱟᱜ ᱟᱠᱟᱜ-ᱟ ᱛᱚ ᱱᱤᱭᱟᱹ ᱫᱷᱟᱣ ᱫᱚ ᱱᱤᱭᱟᱹ ᱚᱠᱛᱚ ᱨᱮᱫᱚ ᱡᱮᱢᱚᱱ ᱥᱮᱨᱢᱟ ᱫᱟᱜ ᱡᱟᱹᱲᱤ ᱛᱮᱞᱮ ᱪᱟᱥ ᱠᱮᱫᱟ ᱟᱨ ᱟᱨ ᱢᱤᱫ ᱫᱷᱟᱣ ᱫᱷᱚᱨᱚᱱ ᱨᱮᱫᱚ ᱱᱟᱜ ᱥᱮᱞᱚ ᱛᱮᱜᱮᱞᱮ ᱪᱟᱥᱟ᱾
ᱟᱪᱪᱷᱟ ᱟᱪᱪᱷᱟ
ᱦᱚᱭ ᱦᱚᱭ
ᱦᱮᱸ ᱛᱟᱦᱞᱮ ᱟᱯᱮ ᱥᱮᱫ ᱫᱚ ᱚᱱᱠᱟ ᱢᱮᱱᱟᱜ ᱟᱠᱟᱫ ᱜᱮᱭᱟ ᱥᱟᱱᱟᱢ ᱞᱮᱠᱟᱱᱟᱜ ᱥᱩᱵᱤᱫᱟ ᱜᱮ ᱡᱟᱹᱱᱤᱡ ᱠᱷᱟᱱ ᱫᱟᱜ ᱠᱚᱨᱮᱱᱟᱜ ᱫᱚ ᱚᱱᱠᱟ ᱮᱴᱠᱮᱴᱬᱮ ᱫᱚ ᱵᱟᱝ ᱦᱩᱭᱩᱜ ᱛᱟᱯᱮᱭᱟ?
ᱦᱳᱭ ᱦᱳᱭ ᱦᱳᱭ ᱥᱚᱨᱠᱟᱨ ᱠᱚᱴᱷᱮᱱ ᱠᱷᱚᱱᱞᱮ ᱧᱟᱢ ᱟᱠᱟᱫᱟ ᱥᱩᱵᱤᱫᱟ ᱠᱚ᱾ ᱵᱤᱨᱵᱟᱦᱟ ᱦᱚᱴᱚ ᱟᱠᱟᱫ ᱞᱮᱭᱟ᱾
ᱟᱪᱪᱷᱟ ᱟᱪᱪᱷᱟ ᱛᱟᱞᱦᱮ ᱪᱟᱥ ᱞᱟᱹᱜᱤᱫ ᱛᱮᱫᱚ ᱚᱱᱠᱟ ᱮᱴᱠᱮᱴᱚᱬᱮ ᱵᱟᱝ ᱦᱩᱭᱩᱜ-ᱟ ᱛᱟᱞᱦᱮ ᱥᱚᱵᱡᱤ ᱠᱚ ᱟᱱᱟᱡ ᱠᱚᱦᱚᱸ ᱯᱮ ᱪᱟᱥ ᱜᱮᱭᱟ
ᱦᱳᱭ ᱟᱵᱤ ᱡᱟᱹᱥᱛᱤᱠᱟᱭ ᱛᱮ ᱞᱮ ᱪᱟᱥᱟ᱾
ᱚ ᱦᱮᱸ ᱛᱟᱦᱞᱮ ᱱᱚᱜ-ᱚᱭ ᱡᱟᱦᱟᱸ, ᱦᱮᱸ ᱞᱟᱹᱭ ᱵᱤᱱ?
ᱛᱟᱦᱞᱮ ᱟᱯᱮ ᱫᱚ ᱥᱚᱵᱽᱡᱤ ᱠᱚᱫᱚ ᱵᱟᱯᱮ ᱪᱟᱥ ᱜᱮᱭᱟ ᱟᱱᱟᱪ ᱠᱚᱫᱚ?
ᱟᱞᱮ ᱥᱮᱫ ᱫᱚ ᱟᱫᱚ ᱚᱱᱠᱟ ᱫᱟᱜ ᱨᱮᱱᱟᱜ ᱫᱚᱢᱮ ᱜᱮ ᱮᱴᱠᱮᱴᱚᱬᱮ ᱦᱩᱭᱩᱜ-ᱟ ᱛᱚ ᱛᱟᱦᱞᱮ ᱚᱱᱠᱟ ᱫᱚ ᱵᱟᱞᱮ ᱪᱟᱥ ᱜᱮᱭᱟ ᱥᱚᱵᱽᱡᱤ ᱠᱚᱫᱚ ᱦᱟᱸᱜ ᱠᱷᱟᱱ ᱵᱟᱲᱜᱮ ᱠᱚᱨᱮᱞᱮ ᱪᱟᱥ ᱵᱟᱲᱟᱭ ᱜᱮᱭᱟ ᱱᱮᱜ ᱮ ᱱᱮᱛ ᱛᱟᱨ ᱫᱤᱱ ᱫᱚ ᱠᱟᱹᱴᱤᱜ ᱫᱟᱜ ᱡᱟᱹᱲᱤ ᱠᱚ ᱦᱩᱭ ᱵᱟᱟᱲ ᱟ ᱛᱚ ᱛᱟᱦᱚᱞᱮ ᱚᱱ ᱵᱟᱲᱜᱮ ᱡᱷᱟᱲᱜᱮ ᱠᱚᱨᱮ ᱡᱟᱦᱟ ᱩᱰᱟᱹᱝ ᱜᱮᱞᱮ ᱪᱟᱥ ᱵᱟᱲᱟ ᱠᱟᱜ-ᱟ ᱚᱱᱠᱟ ᱢᱟᱱᱮ ᱩᱛᱩ ᱡᱚᱢ ᱞᱮᱠᱟ ᱚᱲᱟᱜ ᱨᱮ ᱞᱟᱹᱜᱤᱫ ᱵᱮᱸᱜᱟᱲ ᱠᱚ ᱢᱟᱹᱨᱤᱪ ᱠᱚ ᱱᱚᱝᱠᱟ ᱞᱮ ᱨᱚᱦᱚᱭ ᱵᱟᱲᱟ ᱠᱟᱜ ᱜᱮᱭᱟ ᱵᱟᱲᱜᱤ ᱠᱚᱨᱮ᱾
ᱦᱚᱸᱭ ᱦᱚᱸᱭ ᱢᱟᱱᱮ ᱟᱠᱷᱨᱤᱧ ᱞᱟᱹᱜᱤᱫ ᱫᱚ ᱵᱟᱝᱯᱮ ᱪᱟᱥ ᱜᱮᱭᱟ᱾
ᱦᱮᱸ
ᱦᱮᱸ ᱟᱹᱠᱷᱨᱤᱧ ᱞᱟᱹᱜᱤᱫ ᱫᱚ ᱵᱟᱝᱯᱮ ᱪᱟᱥ ᱜᱮᱭᱟ,
ᱦᱳᱭ ᱦᱳᱭ ᱟᱠᱷᱨᱤᱧ ᱞᱟᱹᱜᱤᱫ ᱫᱚ ᱵᱟᱞᱮ ᱪᱟᱥ ᱜᱮᱭᱟ ᱚᱝᱠᱟ ᱚᱲᱟᱜ ᱡᱚᱢ ᱞᱮᱠᱟ᱾
ᱦᱚᱸᱭ ᱦᱚᱸᱭ᱾
ᱦᱳᱭ ᱛᱟᱦᱞᱮ ᱟᱯᱮ ᱫᱚ ᱚᱝᱠᱟ ᱟᱠᱷᱨᱤᱧ ᱠᱚ ᱦᱩᱭᱩᱜ ᱜᱮᱭᱟ ᱵᱟᱝ
ᱦᱳᱭ ᱦᱳᱭ ᱟᱞᱮ ᱫᱚ ᱟᱠᱷᱨᱤᱧ ᱠᱚ ᱚᱲᱟᱜ ᱨᱮ ᱡᱚᱢ ᱡᱚᱛᱚ ᱠᱚ ᱜᱮ ᱟᱨᱠᱤ
ᱟᱪᱪᱷᱟ ᱦᱮᱸ ᱚᱝᱠᱟ ᱜᱮ ᱟᱫᱚ ᱚᱠᱟ ᱚᱠᱟ ᱡᱟᱭᱜᱟ ᱠᱚᱨᱮ ᱫᱚ ᱚᱝᱠᱟ ᱦᱩᱭ ᱵᱟᱲᱟᱜ ᱜᱮᱭᱟ ᱛᱚ ᱛᱟᱦᱞᱮ ᱚᱱᱟ ᱫᱚ ᱪᱟᱥ ᱵᱟᱲᱟᱭᱮᱫ ᱜᱮᱭᱟ ᱠᱚ ᱟᱹᱰᱤ ᱟᱭᱢᱟ ᱴᱚᱴᱷᱟ ᱠᱚᱨᱮ ᱚᱱᱠᱟ ᱟᱸᱡᱚᱢ ᱵᱟᱲᱟ ᱦᱩᱭᱩ ᱠᱟᱱᱟ
ᱦᱳᱭ ᱦᱳᱭ ᱦᱳᱭ ᱦᱮᱸ ᱢᱟ ᱟᱹᱵᱤᱱᱟᱜ ᱫᱤᱥᱚᱢ ᱫᱚ ᱚᱠᱟ ᱥᱮᱫ ᱚᱠᱟ ᱫᱤᱥᱚᱢ ᱵᱤᱱ ᱯᱟᱲᱟᱜ ᱠᱟᱱᱟ?
ᱟᱞᱤᱧ ᱫᱚ ᱚᱝᱠᱟ ᱞᱮᱠᱟ ᱞᱟᱹᱭ ᱞᱮᱠᱷᱟᱱ ᱫᱚ ᱟᱞᱮᱥᱮᱫ ᱫᱚ ᱚᱱᱠᱟ ᱵᱤᱨ ᱵᱩᱨᱩ ᱛᱮᱜᱮ ᱮᱥᱮᱫ ᱠᱟᱱᱟ ᱟᱫᱚ ᱟᱹᱵᱤᱱ ᱡᱩᱫᱤ ᱞᱤᱧ ᱞᱟᱹᱭᱟᱵᱤᱱᱟ ᱛᱟᱦᱚᱞᱮ ᱵᱤᱨ ᱫᱤᱥᱚᱢ ᱜᱮ ᱞᱟᱹᱭᱚᱜ-ᱟ᱾
ᱦᱚᱭ ᱦᱚᱭ ᱦᱚᱭ ᱢᱟᱱᱮ ᱟᱵᱤᱱᱟᱜ ᱫᱤᱥᱚᱢ ᱫᱚ ᱵᱩᱨᱩ ᱫᱤᱥᱚᱢ ᱜᱮ ᱞᱟᱹᱭ ᱜᱟᱱᱚᱜ-ᱟ᱾ ᱵᱤᱨ ᱵᱩᱨᱩ ᱫᱤᱥᱚᱢ
ᱦᱮᱸ ᱦᱮᱸ
ᱦᱚᱸᱭ ᱵᱩᱨᱩ ᱵᱩᱨᱩ ᱠᱚᱨᱮ ᱫᱚ ᱪᱤᱞᱤ ᱠᱚᱠᱚ ᱧᱟᱢᱚᱜ ᱜᱮᱭᱟ?
ᱵᱩᱨᱩ ᱠᱚᱨᱮᱜ ᱫᱚ ᱟᱞᱮᱥᱮᱫ ᱫᱚ ᱦᱟᱜ ᱠᱷᱟᱱ ᱵᱤᱨ ᱵᱩᱨᱩ ᱢᱮᱥᱟ ᱠᱟᱛᱮᱜ ᱜᱮ ᱢᱮᱱᱟᱜ ᱟᱠᱟᱫ-ᱟ ᱛᱚ ᱛᱟᱦᱞᱮ ᱵᱤᱨ ᱵᱩᱨᱩ ᱨᱮᱫᱚ ᱱᱟᱜ ᱠᱷᱟᱱ ᱟᱹᱰᱤ ᱟᱭᱢᱟ ᱞᱮᱠᱟᱱᱟᱜ ᱫᱟᱨᱮ ᱠᱚᱜᱮ ᱢᱮᱱᱟᱜ ᱟᱠᱟᱜ-ᱟ, ᱛᱟᱨᱯᱚᱨᱮ ᱱᱚᱝᱠᱟ ᱡᱤᱵ ᱡᱤᱭᱟᱹᱞᱤ ᱠᱚᱦᱚᱸ ᱢᱮᱱᱟᱜ ᱟᱠᱟᱫ ᱠᱚᱜᱮᱭᱟ ᱟᱨ ᱚᱱᱟ ᱦᱤᱥᱟᱹᱵ ᱛᱮᱫᱚ ᱢᱟᱱᱮ ᱫᱚᱢᱮ ᱥᱮᱬᱟ ᱠᱚᱫᱚ ᱵᱟᱹᱱᱩᱜ ᱟᱠᱟᱫ ᱠᱚᱣᱟ ᱠᱚᱣᱟ ᱠᱟᱹᱴᱤᱡ ᱠᱚ ᱢᱮᱱᱟᱜ ᱠᱟᱫ ᱠᱚᱣᱟ ᱡᱟᱸᱦᱟᱸ ᱞᱮᱠᱟ ᱛᱟᱹᱨᱩᱵ ᱠᱚ ᱦᱟᱹᱛᱤ ᱠᱚ ᱚᱱᱠᱟ ᱫᱚ ᱵᱟᱹᱱᱩᱜ ᱠᱟᱜ ᱠᱚᱣᱟ ᱦᱟᱸᱜ ᱦᱮᱸ ᱩᱱᱠᱩ ᱡᱟᱦᱟ ᱵᱤᱨ ᱠᱚᱨᱮ ᱛᱟᱦᱮᱱ ᱜᱮᱭᱟ ᱠᱚ ᱵᱤᱨ ᱥᱩᱠᱨᱤ ᱠᱚ ᱛᱟᱯᱚᱨᱮ ᱵᱤᱨ ᱥᱤᱢ ᱠᱚ ᱱᱚᱝᱠᱟ ᱛᱩᱭᱩ ᱠᱚ ᱛᱚᱨᱦᱚᱫ ᱠᱚ ᱪᱮᱢᱮᱧ ᱠᱚ ᱱᱚᱝᱠᱟ ᱢᱮᱱᱟᱜ ᱟᱠᱟᱫ ᱠᱚᱣᱟ᱾ ᱛᱟᱨᱯᱚᱨᱮ ᱱᱚᱝᱠᱟ ᱫᱚ ᱡᱟᱦᱟ ᱞᱮᱠᱟ ᱩᱫ ᱯᱷᱩᱴᱠᱟᱹ ᱠᱚᱦᱚᱸ ᱠᱚ ᱧᱟᱢᱚᱜ ᱵᱤᱨ ᱠᱚᱨᱮ ᱦᱮᱸ ᱟᱨ ᱚᱱᱠᱟ ᱨᱟᱱ ᱨᱮᱦᱮᱫ ᱠᱚᱦᱚᱸ ᱧᱟᱢᱚᱜ ᱜᱮᱭᱟ᱾
ᱦᱳᱭ ᱦᱳᱭ ᱛᱟᱦᱚᱞᱮ ᱱᱚᱜᱼᱚᱭ ᱡᱮ ᱵᱤᱨ ᱠᱚ ᱵᱩᱨᱩ ᱠᱚᱵᱚᱱ ᱫᱷᱚᱨᱟᱣᱮᱫᱟ ᱛᱟᱦᱚᱞᱮ ᱱᱚᱣᱟ ᱫᱚ ᱛᱤᱱᱟᱹᱜ ᱵᱟᱹᱲᱤᱡ ᱵᱚᱱ ᱠᱟᱹᱢᱤᱭᱮᱫᱟ ᱥᱮ ᱵᱷᱟᱜᱤ ᱵᱚᱱ ᱠᱟᱹᱢᱤᱭᱮᱫᱟ
ᱦᱮᱸ ᱱᱚᱣᱟ ᱤᱫᱤ ᱠᱟᱛᱮᱜ ᱫᱚ ᱟᱞᱤᱧ ᱫᱚᱞᱤᱧ ᱞᱟᱹᱭᱟ ᱡᱮ ᱮᱸᱜ ᱚᱱᱟ ᱫᱚ ᱵᱟᱹᱲᱤᱡ ᱫᱚ ᱵᱟᱹᱲᱤᱡ ᱜᱮᱵᱚᱱ ᱠᱟᱹᱢᱤᱭᱮᱫ-ᱟ᱾ ᱟᱹᱰᱤ ᱵᱟᱹᱲᱤᱡ ᱜᱮ ᱡᱮᱦᱮᱛᱩ ᱵᱤᱨ ᱵᱩᱨᱩ ᱟᱛᱟᱨ ᱜᱤᱲᱤ ᱫᱚ ᱟᱵᱚ ᱮᱜ ᱟᱵᱚ ᱪᱮᱛᱟᱱ ᱨᱮᱜᱮ ᱚᱱᱟ ᱛᱚ ᱟᱹᱰᱤ ᱢᱟᱨᱟᱝ ᱮᱯᱷᱮᱠᱴ ᱯᱟᱲᱟᱜ ᱠᱟᱱᱟ ᱚᱱᱟ ᱦᱤᱥᱟᱹᱵ ᱛᱮ ᱫᱚ ᱢᱟᱱᱮ ᱡᱩᱫᱤ ᱟᱵᱚ ᱵᱤᱨ ᱵᱩᱨᱩ ᱵᱚᱱ ᱢᱟᱜ ᱜᱤᱰᱤ ᱠᱟᱜ ᱠᱟᱱᱟ ᱟᱨ ᱟᱵᱚ ᱢᱟ ᱢᱟᱱᱮ ᱦᱚᱭᱞᱚᱝ ᱵᱟᱹᱲᱤᱡᱚᱜ ᱠᱟᱱᱟ ᱥᱮ ᱤᱱᱠᱟᱹ ᱞᱮᱠᱟᱛᱮ ᱛᱮ ᱛᱟᱦᱚᱞᱮ ᱮᱸ ᱦᱮᱸ ᱟᱨ ᱫᱟᱨᱮ ᱠᱚ ᱡᱩᱫᱤ ᱵᱚᱱ ᱢᱟᱜ ᱜᱤᱰᱤ ᱠᱟ ᱛᱟᱦᱚᱞᱮ ᱟᱵᱚ ᱫᱤᱱ ᱫᱤᱱ ᱛᱮ ᱵᱤᱨ ᱵᱩᱨᱩ ᱫᱚ ᱩᱡᱟᱹᱲ ᱪᱟᱵᱟᱜ-ᱟ ᱥᱮ ᱟᱨ ᱚᱱᱠᱟ ᱞᱮᱠᱟ ᱛᱮᱫᱚ ᱟᱹᱞᱤᱧ ᱫᱚᱞᱤᱧ ᱞᱟᱹᱭᱟ ᱡᱮ ᱚᱱᱟ ᱫᱚ ᱟᱹᱰᱤ ᱵᱟᱹᱲᱤᱡ ᱜᱮᱭᱟ ᱚᱱᱟ ᱫᱚ ᱴᱷᱤᱠ ᱫᱚ ᱵᱟᱝ ᱠᱟᱱᱟ᱾
ᱦᱳᱭ ᱦᱳᱭ
ᱦᱳᱭ ᱯᱟᱹᱦᱤᱞ ᱫᱚ ᱧᱮᱞ ᱠᱚᱜ-ᱟ ᱡᱮ ᱵᱤᱨ ᱨᱮᱱᱟᱜ ᱡᱚ ᱵᱤᱞᱤ ᱛᱮᱜᱮ ᱦᱟᱯᱲᱟᱢ ᱠᱚ ᱠᱚ ᱡᱚᱢ ᱦᱟᱨᱟ ᱠᱚᱜ-ᱟ᱾ ᱥᱮ ᱢᱤᱫ ᱵᱮᱞᱟ ᱫᱚ ᱡᱚ ᱵᱤᱞᱤ ᱡᱚᱢ ᱛᱮᱜᱮ ᱠᱚ ᱛᱟᱦᱮᱸ ᱠᱚᱜ
ᱦᱳᱭ ᱦᱳᱭ ᱯᱟᱹᱦᱤᱞᱚᱜ ᱫᱚ
ᱦᱳᱭ ᱟᱨ ᱯᱟᱹᱦᱤᱞ ᱫᱚ ᱨᱟᱱ ᱠᱚᱢᱟ ᱵᱟᱝ ᱛᱟᱦᱮᱸ ᱠᱟᱱ ᱜᱮᱭᱟ ᱟᱨ ᱩᱹᱱᱟᱜ ᱴᱟᱠᱟ ᱯᱚᱭᱥᱟ ᱵᱟᱝ ᱠᱚ ᱛᱟᱦᱮᱸ ᱞᱮᱱᱛᱮ ᱨᱟᱱ ᱨᱮᱦᱮᱫ ᱠᱚᱛᱮ ᱜᱮᱠᱚ ᱵᱮᱥ ᱠᱚᱜ-ᱟ᱾
ᱦᱳᱭ ᱦᱳᱭ ᱯᱟᱹᱦᱤᱞ ᱫᱚ ᱚᱱᱠᱟ ᱠᱟᱹᱣᱰᱤ ᱠᱚ ᱵᱟᱠᱚ ᱫᱟᱲᱮᱭᱟᱜ ᱠᱟᱱ ᱛᱟᱦᱮᱸᱜ-ᱟ᱾ ᱛᱚ ᱫᱚᱢᱮ ᱜᱮ ᱚᱵᱷᱟᱵ ᱛᱟᱦᱮᱸ ᱠᱟᱱᱟ, ᱚᱱᱟ ᱦᱤᱥᱟᱹᱵ ᱛᱮ ᱟᱫᱚ ᱡᱟᱦᱟᱸ ᱵᱤᱨ ᱵᱩᱨᱩ ᱠᱚᱨᱮ ᱨᱟᱱ ᱨᱮᱦᱮᱫ ᱠᱚ ᱛᱟᱦᱮᱱ ᱛᱟᱦᱮᱸᱫ-ᱟ ᱚᱱᱟ ᱠᱚᱜᱮ ᱠᱚ ᱮᱸ ᱡᱟᱹᱥᱛᱤ ᱢᱟᱱᱮ, ᱟᱠᱚ ᱮ ᱯᱟᱹᱦᱤᱞ ᱨᱮᱱ ᱦᱟᱯᱲᱟᱢ ᱠᱚᱫᱚ ᱨᱟᱱ ᱞᱮᱠᱟᱛᱮᱠᱚ ᱵᱮᱵᱦᱟᱨ ᱛᱟᱦᱮᱸᱜᱼᱟ᱾
ᱦᱳᱭ ᱦᱳᱭ ᱦᱳᱭ, ᱛᱟᱦᱚᱞᱮ ᱛᱟᱦᱚᱞᱮ ᱳᱛ ᱯᱩᱴᱠᱟᱹ ᱦᱟᱞᱟᱝ ᱵᱤᱱ ᱪᱟᱞᱟᱣ ᱵᱟᱲᱟ ᱟᱠᱟᱱᱟ?
ᱛᱟᱦᱮᱱ ᱜᱮᱭᱟᱞᱤᱧ ᱚᱱᱠᱟ ᱫᱚ ᱳᱫ ᱯᱷᱩᱴᱠᱟᱹ ᱦᱟᱞᱟᱝ ᱠᱚᱫᱚ ᱱᱟᱜ ᱠᱷᱟᱱ, ᱟᱫᱚ ᱟᱞᱮᱥᱮᱫ ᱫᱚ ᱵᱤᱨ ᱠᱚᱫᱚ ᱥᱳᱨ ᱜᱮᱭᱟ ᱛᱚ ᱚᱲᱟᱜ ᱠᱩᱰᱩᱢ ᱠᱷᱚᱱᱟᱜ ᱜᱮ ᱵᱤᱨ ᱛᱟᱞᱮ ᱮᱛᱚᱦᱚᱵ ᱟᱠᱟᱱᱟ, ᱟᱫᱚ ᱪᱟᱞᱟᱣ ᱵᱟᱲᱟ ᱦᱳᱭᱳᱜ ᱜᱮᱭᱟ᱾
ᱦᱳᱭ, ᱟᱹᱞᱤᱧ ᱫᱚ ᱯᱩᱴᱠᱟᱹ ᱥᱳᱞᱮ ᱫᱚᱢᱮᱞᱤᱧ ᱠᱩᱥᱤᱭᱟᱜ ᱜᱮᱭᱟ ᱛᱚ, ᱟᱹᱞᱤᱧ ᱫᱚ᱾
ᱟᱪᱪᱷᱟ, ᱦᱮᱸ ᱯᱩᱴᱠᱟᱹ ᱥᱳᱲᱮ ᱟᱹᱰᱤ ᱵᱮᱥ ᱵᱩᱡᱷᱟᱹᱜ ᱜᱮᱭᱟ ᱛᱟᱯᱚᱨᱮ ᱯᱩᱴ ᱯᱩᱴᱠᱟᱹ ᱞᱮᱴᱚ ᱵᱤᱱ ᱡᱚᱢ ᱵᱟᱲᱟ ᱟᱠᱟᱫᱼᱟ ᱥᱮ ᱵᱟᱝᱟ, ᱚᱱᱟ ᱦᱚᱸ ᱟᱹᱰᱤ ᱵᱮᱥ ᱵᱩᱡᱷᱟᱹᱜᱼᱟ᱾
ᱯᱩᱴᱠᱟᱹ ᱞᱮᱴᱚ ᱫᱚ ᱦᱟᱜ ᱵᱟᱞᱤᱧ ᱡᱚᱢ ᱵᱟᱲᱟ ᱟᱠᱟᱫ ᱜᱮ᱾
ᱚ ᱦᱮᱸ ᱚᱱᱟ ᱦᱚᱸ ᱡᱚᱢ ᱞᱮᱜᱟᱭ ᱵᱤᱱ ᱢᱤᱫ ᱪᱤᱠᱷᱟ ᱜᱟᱱ, ᱟᱹᱰᱤ ᱵᱮᱥ
ᱦᱳᱭ ᱦᱳᱭ ᱦᱳᱭ ᱦᱳᱭ ᱦᱳᱭ ᱦᱳᱭ, ᱛᱟᱦᱚᱞᱮ ᱫᱟᱠᱟ ᱠᱚᱫᱚ ᱵᱤᱱ ᱡᱚᱢ ᱵᱟᱲᱟ ᱠᱮᱜᱼᱟ?
ᱦᱮᱸ ᱫᱟᱠᱟ ᱠᱚᱫᱚ ᱡᱚᱢ ᱵᱟᱲᱟ ᱠᱟᱜ ᱜᱮᱭᱟᱞᱤᱧ, ᱮᱱᱟᱝ ᱥᱮᱛᱟᱜ ᱧᱚᱜ ᱨᱮᱜᱮᱞᱤᱧ ᱡᱚᱢ ᱠᱟᱜᱼᱟ᱾
ᱪᱮᱫ ᱠᱚᱯᱮ ᱩᱛᱩ ᱵᱟᱲᱟ ᱠᱮᱜ-ᱟ?
ᱛᱮᱦᱮᱧ ᱫᱚ ᱚᱱᱠᱟ ᱫᱚᱻ ᱪᱮᱫ ᱦᱚᱸ ᱵᱟᱞᱮ ᱩᱛᱩ ᱠᱟᱜᱼᱟ᱾ ᱮᱸ ᱵᱟᱹᱭᱦᱟᱹᱲ ᱥᱮᱫ ᱠᱷᱚᱱᱟᱜ ᱜᱚᱝᱜᱷᱟ ᱠᱚᱞᱮ ᱦᱟᱞᱟᱝ ᱟᱹᱜᱩ ᱞᱮᱫ ᱠᱚᱣᱟ ᱛᱚ, ᱛᱟᱦᱞᱮ ᱩᱱᱠᱩ ᱜᱮ ᱛᱮᱦᱤᱧ ᱫᱚ ᱩᱛᱩ ᱦᱩᱭ ᱠᱟᱱ ᱛᱟᱦᱮᱸᱜᱼᱟ᱾
ᱦᱳᱭ-ᱦᱳᱭ-ᱦᱳᱭ, ᱦᱳᱭ-ᱦᱳᱭ-ᱦᱚᱭ᱾
ᱟᱫᱚ ᱟᱯᱮ ᱜᱮ ᱪᱮᱫ ᱞᱮᱠᱟ ᱱᱚᱣᱟ ᱡᱟᱹᱯᱩᱫ ᱠᱚᱨᱮ ᱦᱟᱹᱠᱩ ᱠᱚᱯᱮ ᱥᱟᱵᱽ ᱵᱟᱲᱟᱭᱮᱫᱽ ᱠᱚᱣᱟ ᱥᱮ ᱵᱟᱝᱟ?
ᱦᱳᱭ-ᱦᱚᱭᱻ ᱤᱫᱤᱥ ᱞᱮ ᱩᱛᱩᱭᱮᱫᱽ ᱠᱚ᱾
ᱚᱻ ᱦᱮᱸ ᱛᱚ᱾ ᱟᱫᱚ ᱱᱚᱝᱠᱟ ᱫᱟᱜ ᱞᱮᱠᱷᱟᱱᱮ ᱜᱟᱹᱰᱭᱟᱹ ᱠᱚ ᱜᱟᱰᱟ ᱠᱚ ᱯᱮᱨᱮᱡ ᱞᱮᱱᱠᱷᱟᱱ ᱦᱟ ᱠᱩ ᱠᱚᱦᱚᱸ ᱠᱚ ᱳᱰᱳᱠᱚᱜ ᱜᱮᱭᱟ ᱡᱟᱦᱟᱸ ᱜᱟᱹᱰᱭᱟᱹ ᱠᱚᱨᱮ ᱠᱚ ᱛᱟᱦᱮᱱ ᱜᱮᱭᱟ᱾
ᱦᱳᱭ-ᱦᱳᱭ-ᱦᱳᱭ, ᱱᱚᱜᱼᱚᱭ ᱤᱞᱤᱥᱟ ᱠᱩᱞᱤᱧ ᱥᱟᱜ ᱟᱹᱜᱩᱣᱟᱠᱟᱫ ᱠᱚᱣᱟ, ᱦᱚᱸᱜ-ᱚᱭ ᱱᱤᱛᱚᱜ ᱞᱤᱧ ᱵᱷᱟᱹᱡᱤᱭᱮᱜ ᱠᱚᱣᱟ᱾
ᱟᱪᱪᱷᱟ-ᱟᱪᱪᱷᱟ ᱦᱮᱸ᱾
ᱤᱞᱤᱥᱟ ᱠᱩᱵᱤᱱ ᱡᱚᱢ ᱵᱟᱲᱟ ᱟᱠᱟᱫ, ᱤᱞᱤᱥᱟ ᱠᱩᱵᱤᱱ ᱡᱚᱢ ᱵᱟᱲᱟ ᱟᱠᱟᱫ
ᱮ ᱦᱮᱸ ᱡᱚᱢ ᱵᱟᱲᱟ ᱟᱠᱟᱜ ᱠᱚᱜᱮᱭᱟᱞᱤᱧ᱾ ᱟᱪᱪᱷᱟ ᱛᱟᱦᱚᱞᱮ ᱟᱯᱮ ᱥᱮᱫ ᱫᱚ, ᱦᱮᱸ ᱦᱮᱸ ᱧᱟᱢ ᱫᱚᱠᱚ ᱧᱟᱢ ᱵᱟᱲᱟᱜ ᱜᱮᱭᱟ ᱟᱫᱚ ᱛᱟᱦᱞᱮ ᱟᱯᱮ ᱥᱮᱫᱽ ᱫᱚ ᱪᱮᱫ ᱞᱮᱠᱟ ᱱᱤᱛᱚᱜ ᱫᱚ ᱚᱱᱠᱟ ᱛᱮᱦᱮᱧ ᱟᱵᱚᱦᱟ ᱫᱚ ᱪᱮᱫ ᱞᱮᱠᱟ, ᱫᱟᱜ ᱡᱟᱹᱲᱤ ᱠᱚ ᱦᱩᱭᱩᱜ ᱞᱮᱠᱟ ᱵᱤᱱ ᱵᱩᱡᱷᱟᱹᱣᱮᱜ-ᱟ ᱥᱮ ᱵᱟᱝᱟ᱾
ᱚᱱᱟ ᱛᱟᱨᱟᱥᱤᱧ ᱠᱚᱛᱮ ᱦᱮᱡᱽ ᱫᱟᱲᱮᱭᱟᱜᱼᱟ, ᱚᱱᱮ ᱚᱝᱠᱟᱞᱤᱧ ᱵᱩᱡᱷᱟᱹᱣᱮᱫᱼᱟ, ᱱᱤᱛᱚᱜ ᱫᱚᱭ ᱥᱤ ᱛᱩᱝ ᱧᱚᱜ ᱠᱟᱫᱟ ᱛᱚ ᱟᱫᱚ ᱨᱤᱢᱤᱞ-ᱨᱤᱢᱤᱞ ᱵᱟᱯᱮ ᱫᱚᱦᱚ ᱟᱠᱟᱫ ᱜᱮᱭᱟ᱾ ᱟᱫᱚ ᱛᱟᱨᱟᱥᱤᱧ ᱦᱟᱸᱜ ᱫᱟᱜ ᱨᱮᱱᱟᱜ ᱦᱮᱡᱽ ᱫᱟᱲᱮᱜ ᱜᱮᱭᱟ ᱫᱟᱜ᱾
ᱟᱪᱪᱷᱟ-ᱟᱪᱪᱷᱟ, ᱦᱮᱸ ᱚᱱᱠᱟᱜᱤ ᱫᱤᱱᱟᱹᱢ ᱫᱤᱱᱜᱮ ᱛᱟᱨᱟᱥᱤᱧ ᱵᱮᱲᱟ ᱫᱚ ᱦᱚᱭ ᱫᱟᱜ ᱨᱤᱢᱤᱞ ᱫᱚ ᱦᱤᱡᱩᱜ ᱠᱟᱱᱟ ᱱᱮᱛᱟᱨ ᱫᱚ᱾ ᱱᱮᱛᱟᱨ ᱢᱟ ᱚᱱᱟ ᱫᱟᱜ ᱫᱤᱱ ᱜᱮ ᱠᱟᱱᱟ ᱟᱫᱚ ᱫᱟᱜ ᱫᱤᱱ ᱫᱚ ᱦᱮᱛᱟᱨ ᱫᱚ ᱛᱟᱨᱟᱥᱤᱧ ᱟᱠᱟᱱ ᱠᱷᱟᱱ ᱜᱮ, ᱫᱟᱜ ᱫᱚ ᱦᱤᱡᱩᱜ ᱜᱮᱭᱟ᱾
ᱦᱳᱭ-ᱦᱳᱭ-ᱦᱳᱭ᱾
ᱦᱮᱸ᱾
ᱛᱟᱦᱚᱞᱮ ᱤᱭᱟᱹ ᱥᱟᱲᱯᱦᱟ ᱮᱱᱮᱡᱽ ᱠᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ?
ᱥᱟᱲᱯᱟ ᱮᱱᱮᱡᱽ ᱠᱚ, ᱵᱟᱝᱞᱤᱧ ᱪᱟᱞᱟᱣ ᱵᱟᱲᱟ ᱠᱟᱱᱟ ᱚᱱᱠᱟ ᱫᱚ ᱱᱟᱜ ᱠᱷᱟᱱ᱾
ᱦᱮᱸ
ᱧᱮᱞ ᱵᱟᱲᱟ ᱟᱠᱟᱜ ᱜᱮᱭᱟᱞᱤᱧ ᱟᱫᱚ ᱪᱟᱞᱟᱣ ᱫᱚ ᱵᱟᱝ ᱦᱩ
ᱚᱻ ᱦᱳᱭ-ᱦᱳᱭ ᱪᱟᱞᱟᱜ ᱵᱤᱱ ᱟᱹᱰᱤ ᱨᱟᱹᱥᱠᱟᱹ ᱜᱮ ᱵᱩᱡᱷᱟᱹᱜᱼᱟ᱾
ᱦᱮᱸ ᱪᱟᱞᱟᱜ ᱦᱩᱭᱩᱜᱼᱟ᱾
ᱦᱳᱭ-ᱦᱳᱭ᱾
ᱟᱯᱮᱥᱮᱫ ᱪᱮᱫᱽᱞᱮᱠᱟ ᱛᱟᱦᱚᱞᱮ ᱥᱟᱲᱯᱦᱟ ᱮᱱᱮᱡᱽ ᱠᱚ ᱦᱩᱭ ᱵᱟᱲᱟᱜ ᱜᱮᱭᱟ᱾
ᱦᱳᱭ ᱟᱹᱛᱩ-ᱟᱹᱛᱩ ᱠᱚᱨᱮ ᱠᱚ ᱮᱱᱮᱡᱽ ᱜᱮᱭᱟ ᱟᱹᱰᱤ ᱡᱟᱹᱥᱛᱤ ᱜᱮᱠᱚ ᱮᱱᱮᱡᱽ ᱜᱮᱭᱟ ᱥᱟᱲᱯᱦᱟ ᱠᱚᱫᱚ᱾
ᱟᱪᱪᱷᱟ-ᱟᱪᱪᱷᱟ᱾
ᱦᱳᱭ,
ᱫᱟᱸᱥᱟᱸᱭ ᱵᱚᱸᱜᱟ ᱥᱮᱴᱮᱨᱚᱜ ᱠᱟᱱᱟ ᱛᱚ, ᱟᱫᱚ ᱫᱟᱸᱥᱟᱸᱭ ᱠᱚ ᱮᱱᱮᱡᱽ ᱦᱩᱭᱩᱜ ᱜᱮᱭᱟ᱾
ᱦᱮᱸ, ᱦᱮᱸ ᱟᱞᱮ ᱥᱮᱫ ᱦᱚᱸ ᱚᱱᱠᱟ ᱜᱮ ᱦᱩᱭ ᱫᱚ ᱦᱩᱭ ᱵᱟᱲᱟᱜ ᱜᱮᱭᱟ᱾
ᱦᱳᱭ-ᱦ
ᱦᱳᱭ ᱛᱟᱦᱚᱞᱮ ᱪᱮᱫ ᱞᱮᱠᱟ ᱟᱫᱚ ᱟᱨ ᱱᱚᱣᱟ ᱫᱟᱸᱥᱟᱭ ᱮᱱᱮᱡ ᱠᱚ ᱦᱩᱭ ᱵᱟᱲᱟᱜ ᱜᱮᱭᱟ?
ᱦᱳᱭ ᱟᱹᱞᱤᱧ ᱫᱚ ᱫᱚᱢᱮᱞᱤᱧ ᱨᱩᱥᱤᱠᱟ ᱧᱚᱜ ᱜᱮᱭᱟ ᱞᱤᱧ ᱫᱚ ᱫᱟᱸᱥᱟᱭ ᱫᱚᱞᱤᱧ, ᱵᱟᱹᱞᱤᱧ ᱵᱟᱹᱜᱤᱭᱟᱜ ᱜᱮᱭᱟ ᱫᱟᱥᱟᱭ ᱠᱚ ᱦᱮᱸ ᱛᱟᱨᱯᱚᱨᱮ, ᱢᱟᱜᱽ ᱢᱚᱬᱮ ᱮᱱᱮᱡ ᱠᱚ᱾
ᱟᱪᱪᱷᱟ ᱟᱪᱷᱟ,
ᱦᱳᱭ ᱦᱳᱭ ᱟᱯᱮ ᱟᱯᱮ ᱫᱤᱥᱚᱢ ᱥᱮᱫ ᱵᱟᱦᱟ ᱢᱟᱜᱽ ᱢᱚᱬᱮ ᱠᱚ ᱦᱩᱭᱩᱜ ᱜᱮᱭᱟ ᱥᱮ ᱵᱟᱝ?
ᱦᱩᱭᱩᱜ ᱜᱮᱭᱟ᱾ ᱦᱩᱭᱩᱜ ᱜᱮᱭᱟ ᱟᱞᱮ ᱥᱮᱫ ᱵᱟᱦᱟ ᱦᱚᱸ ᱦᱩᱭᱩᱜ ᱜᱮᱭᱟ ᱛᱟᱨᱯᱚᱨᱮ ᱢᱟᱜᱽ ᱢᱚᱬᱮ ᱦᱚᱸ ᱦᱩᱭᱩᱜ ᱜᱮᱭᱟ᱾
ᱚ ᱥᱚ ᱡᱟᱹᱥᱛᱤ ᱫᱚ ᱪᱮᱫ ᱦᱩᱭᱩᱜᱼᱟ? ᱵᱟᱦᱟ ᱥᱮ ᱥᱚᱦᱚᱨᱟᱭ?
ᱟᱞᱮᱥᱮᱫ ᱫᱚ ᱡᱟᱹᱥᱛᱤ ᱫᱚ ᱵᱟᱦᱟ ᱟᱨ ᱥᱚᱦᱚᱨᱟᱭ ᱜᱮ ᱦᱩᱭᱩᱜᱼᱟ᱾
ᱟᱸ,
ᱟᱯᱮ ᱥᱮᱫ ᱜᱮ
ᱵᱟᱦᱟ ᱥᱚᱦᱨᱟᱭ᱾ ᱟᱞᱮ ᱥᱮᱫ ᱫᱚ ᱦᱚᱜᱼᱚᱭ ᱵᱟᱦᱟ ᱥᱚᱦᱚᱨᱟᱭ ᱜᱮ ᱟᱹᱞᱤᱧ ᱥᱮᱫ ᱦᱚᱸ ᱦᱩᱭᱩᱜ ᱜᱮᱭᱟ ᱟᱨ, ᱥᱮᱨᱚᱠᱚᱢ ᱵᱚᱞᱛᱮ ᱫᱚ ᱟᱫᱚ, ᱡᱟᱦᱟᱸ ᱵᱚ ᱢᱟᱱᱟᱣ ᱵᱟᱛᱟᱣ ᱜᱮᱭᱟ᱾ ᱚᱱᱟ ᱠᱚᱜᱮ ᱦᱩᱞ ᱢᱟᱦᱟ ᱠᱚ᱾
ᱦᱮᱸ ᱦᱩᱞ ᱢᱟᱦᱟ ᱠᱚ ᱦᱩᱸ᱾
ᱦᱳᱭ ᱛᱟᱞᱦᱮ ᱟᱞᱮ ᱫᱤᱥᱚᱢ ᱨᱮ ᱵᱤᱫᱩ ᱪᱟᱸᱫᱟᱱ ᱯᱩᱡᱟᱹ ᱫᱚ ᱟᱹᱰᱤ ᱨᱟᱹᱥᱠᱟᱹ ᱨᱚᱢᱚᱡᱽ ᱜᱮ ᱦᱩᱭᱩᱜ ᱜᱮᱭᱟ᱾
ᱯᱚᱨᱚᱵᱽ ᱮᱱᱮᱡ ᱠᱚ ᱦᱩᱭᱩᱜᱼᱟ᱾
ᱟᱪᱪᱷᱟ ᱟᱪᱪᱷᱟ ᱦᱮᱸ ᱟᱞᱮ ᱥᱮᱫ ᱦᱚᱸ ᱦᱩᱭᱩᱜ ᱜᱮᱭᱟ ᱚᱱᱠᱟ ᱢᱚᱴᱟ ᱢᱩᱴᱤ ᱟᱹᱰᱤ ᱱᱟᱯᱟᱭ᱾
ᱦᱳᱭ ᱦᱳᱭ ᱦᱳᱭ,
ᱛᱟᱦᱟᱞᱮ ᱦᱮᱞᱳ᱾ ᱦᱮᱞᱳ᱾